ᱦᱮ ᱜᱚᱢᱴᱝᱠᱮ᱾
ᱦᱮᱸ ᱡᱚᱦᱟᱨ ᱜᱮ ᱜᱚᱝᱠᱮ,
ᱨᱚᱲ ᱠᱚ ᱥᱟᱯᱷᱟ ᱪᱟᱞᱟᱜ ᱠᱟᱱᱟ ᱛᱚ?
ᱦᱮᱸ ᱟᱸᱡᱚᱢᱚᱜ ᱠᱟᱱ ᱜᱮᱭᱟ, ᱟᱵᱮᱱ ᱵᱤᱱ ᱟᱸᱡᱚᱢ ᱧᱟᱢ ᱮᱫᱟ ᱥᱮ ᱵᱟᱝ?
ᱦᱩᱸ ᱟᱸᱡᱚᱢᱮᱜ ᱜᱮᱭᱟᱞᱤᱧ᱾
ᱚ ᱦᱳᱭ ᱟᱨ ᱥᱟᱹᱜᱩᱱ ᱥᱮᱛᱟᱜ,
ᱦᱮᱸ ᱥᱟᱹᱜᱩᱱ ᱥᱮᱛᱟᱜ᱾
ᱦᱮᱸ ᱜᱚᱝᱠᱮ ᱪᱮᱫ ᱵᱤᱱ ᱪᱤᱠᱟᱮᱫᱟ?
ᱱᱚᱜᱚᱭ ᱫᱩᱲᱩᱵ ᱵᱟᱲᱟ ᱦᱩᱭ ᱟᱠᱟᱱ ᱛᱟᱦᱮᱸᱱᱟ ᱵᱮᱨᱮᱫ ᱠᱟᱛᱮᱜ ᱜᱮ᱾
ᱚ ᱟᱪᱪᱷᱟ, ᱦᱮᱸ ᱜᱚᱝᱠᱮ ᱚᱱᱛᱮ ᱛᱟᱦᱞᱮ ᱫᱟᱜ ᱠᱚ ᱪᱮᱫ ᱞᱮᱠᱟ?
ᱫᱟᱜ ᱠᱚᱫᱚ ᱦᱚᱞᱟᱭ ᱫᱟᱜ ᱵᱟᱲᱟ ᱠᱮᱫᱟᱭ ᱟᱫᱚ ᱛᱤᱦᱤᱧ ᱫᱚ ᱱᱚᱝᱠᱟ ᱫᱚ ᱵᱟᱭ ᱥᱤᱛᱩᱝ ᱫᱟ᱾ ᱟᱫᱚ ᱫᱮᱠᱷᱟ ᱡᱟᱠ ᱛᱤᱦᱤᱧ ᱦᱚ ᱫᱟᱜ ᱟᱭ ᱥᱮ ᱪᱮᱫ?
ᱜᱚᱝᱠᱮ ᱛᱟᱦᱞᱮ ᱟᱯᱷᱚᱨ ᱠᱚᱫᱚ ᱦᱩᱭ ᱠᱟᱱᱟ ᱥᱮ ᱵᱟᱝ ᱠᱷᱮᱛ ᱨᱮ?
ᱱᱚᱣᱟ, ᱟᱯᱷᱩᱨ ᱠᱚᱫᱚ ᱮᱸ, ᱦᱮᱸᱭᱟ, ᱟᱞᱮ ᱫᱚ ᱪᱟᱥ ᱫᱚ, ᱵᱟᱞᱮ ᱫᱚᱦᱚ ᱠᱟᱫᱟ ᱛᱚ ᱱᱮᱥ ᱛᱚ᱾
ᱚ, ᱟᱪᱪᱷᱟ ᱜᱚᱝᱠᱮ
ᱦᱳᱭ, ᱟᱯᱮ?
ᱦᱮᱸ ᱱᱚᱛᱮ ᱫᱚ ᱟᱯᱷᱚᱨ ᱫᱚ ᱦᱩᱭ ᱵᱟᱲᱟᱣ ᱟᱠᱟᱱ ᱜᱮᱭᱟ
ᱚ
ᱮᱯᱚᱨ ᱠᱷᱟᱹᱞᱤ, ᱨᱚᱦᱚᱭ ᱴᱩᱠᱩ ᱵᱟᱹᱠᱤ ᱢᱮᱱᱟᱜ ᱠᱟᱫᱟ ᱦᱟᱸᱜ, ᱦᱩᱲᱩ ᱠᱩᱡᱼᱼ ᱫᱟᱜ ᱦᱚᱸ ᱢᱚᱸᱡᱽ ᱛᱮ ᱵᱟᱭ ᱫᱟᱜ ᱫᱟ ᱜᱚᱝᱠᱮ ᱾
ᱦᱩᱸ, ᱚᱱᱟ ᱜᱮᱛᱚ?
ᱦᱩᱸ
ᱛᱚᱵᱮ ᱱᱤᱭᱟᱹ ᱮᱯ ᱨᱮᱫᱚ ᱛᱤᱱᱟᱹᱜ ᱫᱤᱱ ᱠᱷᱚᱡ ᱠᱟᱹᱢᱤ ᱦᱩᱭᱩᱜ ᱠᱟᱱᱟ?
ᱦᱮᱸ ᱜᱚᱝᱠᱮ ᱱᱚᱣᱟ ᱮᱯ ᱨᱮᱫᱚ, ᱟᱹᱣᱨᱤ ᱟᱹᱰᱤ ᱫᱤᱱ ᱠᱷᱚᱡ ᱫᱚ
ᱚ ᱠᱚᱞ ᱨᱮᱭᱟᱜ ᱴᱟᱠᱥ ᱛᱚ ᱧᱟᱢ, ᱧᱟᱢ ᱠᱟᱫᱟ ᱵᱮᱱ ᱵᱟ?
ᱦᱮᱸ ᱧᱟᱢ ᱠᱟᱫᱟᱞᱤᱧ ᱜᱚᱝᱠᱮ, ᱟᱫᱚ ᱟᱪᱪᱷᱟ ᱢᱮᱱ ᱫᱟᱞᱤᱧ ᱜᱚᱝᱠᱮᱼᱼ ᱦᱚᱸᱜ ᱚᱭ ᱛᱚ ᱟᱵᱚ ᱥᱮᱫ, ᱮᱨᱯᱚᱨ ᱫᱚ ᱛᱤᱨᱤᱥᱮ ᱡᱩᱱ ᱦᱤᱡᱩᱜ ᱠᱟᱱ ᱛᱟᱵᱚᱱᱟ᱾
ᱦᱩᱸ
ᱛᱟᱞᱦᱮ, ᱥᱟᱜ ᱥᱟᱯᱲᱟᱣ ᱠᱚᱫᱚ ᱛᱟᱦᱞᱮ ᱚᱠᱟᱞᱮᱠᱟ ᱦᱩᱭ ᱠᱟᱱᱟ?
ᱦᱳᱸ ᱛᱚ ᱟᱞᱮᱥᱮᱛ ᱛᱚᱼᱼ ᱥᱟᱯᱲᱟᱢ ᱢᱟ ᱮᱠᱷᱚᱱ ᱛᱚ ᱛᱤᱱ ᱛᱚ ᱦᱩᱭᱱᱟ, ᱟ ᱵᱤᱥᱤ ᱫᱤᱱ ᱵᱟᱹᱪᱩᱜᱼᱟ ᱦᱟᱸᱜ?
ᱦᱳᱸᱭ
ᱦᱚᱸ, ᱟᱫᱚ ᱱᱚᱛᱮ ᱫᱚ, ᱦᱩᱭᱩᱜ ᱜᱮᱭᱟ ᱫᱚᱢᱮ ᱱᱟᱭᱤᱴ ᱯᱨᱳᱜᱨᱟᱢ ᱠᱚᱫᱚ ᱵᱟᱝ ᱦᱩᱭᱩᱜᱼᱟ᱾
ᱚ
ᱦᱩᱸ, ᱟᱯᱮ ᱥᱮᱫ?
ᱦᱮᱸ, ᱱᱚᱛᱮ ᱦᱚᱸ ᱜᱚᱝᱠᱮ ᱚᱱᱠᱟ ᱜᱮ, ᱱᱟᱭᱤᱴ ᱯᱨᱳᱜᱨᱟᱢ ᱠᱚᱫᱚ ᱵᱟᱝ ᱦᱩᱭᱩᱜ-ᱟ᱾ ᱠᱷᱟᱞᱤ ᱟᱵᱚᱣᱟᱜ ᱡᱟᱦᱟᱸ, ᱚᱱᱮ ᱢᱟᱞᱞᱚᱫᱟᱱ ᱢᱮᱱᱟᱜ ᱟᱠᱟᱫᱟ, ᱟᱨ, ᱢᱤᱪᱷᱤᱞ ᱠᱚ ᱢᱮᱱᱟᱜᱼᱼ ᱠᱟᱫᱟ, ᱚᱱᱟ ᱠᱚᱜᱮ ᱦᱩᱭ ᱵᱟᱲᱟᱜ-ᱟ ᱜᱚᱢᱠᱮ, ᱱᱚᱛᱮ ᱫᱚᱼᱼ
ᱢᱤᱪᱷᱤᱞ ᱫᱚ ᱵᱟᱝᱠᱚ ᱩᱴᱩᱠᱟᱜᱼᱟ ᱛᱚ ᱡᱟᱦᱟᱸ, ᱯᱩᱡᱟᱹ, ᱴᱩᱠᱩᱱ ᱡᱟᱦᱟᱹ ᱜᱮ ᱚᱱᱟ ᱠᱚᱜᱮ ᱦᱩᱭᱩᱜ-ᱟ᱾
ᱚ ᱟᱫᱚ ᱛᱟᱞᱦᱮ ᱜᱚᱝᱠᱮ, ᱟᱫᱚ ᱛᱟᱞᱦᱮ ᱵᱟᱦᱟ ᱥᱚᱦᱨᱟᱭ ᱠᱚ ᱛᱟᱞᱦᱮ, ᱚᱠᱟᱞᱮᱠᱟ ᱦᱩᱭᱩᱜ ᱛᱮ ᱚᱱᱛᱮ ᱫᱚ?
ᱦᱩᱸ ᱫᱚ ᱵᱷᱟᱹᱜᱤ ᱜᱮ᱾ ᱵᱷᱟᱹᱜᱤ ᱠᱚ ᱢᱟ ᱢᱟᱱᱟᱣ ᱛᱟᱞᱮᱭᱟ ᱠᱚ, ᱱᱚᱛᱮ ᱫᱚ, ᱡᱚᱢ ᱡᱚᱢᱟᱴᱼᱼ
ᱚ ᱛᱷᱚᱲᱟ, ᱵᱟᱦᱟ ᱨᱮᱱᱟᱜ ᱛᱷᱚᱲᱟ, ᱦᱮᱸ ᱱᱚᱠᱟ ᱜᱮ ᱱᱚᱛᱮ ᱦᱚᱸ ᱜᱚᱝᱠᱮ᱾ ᱛᱷᱚᱲᱟ ᱵᱟᱦᱟ ᱨᱮᱱᱟᱜ ᱵᱮᱱ ᱞᱟᱹᱭ ᱠᱷᱟᱡ ᱫᱚ ᱟᱹᱰᱤ, ᱵᱷᱟᱛᱟᱨᱚᱜᱼᱟ᱾
ᱵᱟᱦᱟ ᱨᱮᱱᱟᱜ ᱫᱚ, ᱟᱞᱮ ᱥᱮᱛ ᱫᱚ ᱢᱟᱱᱮ ᱪᱮᱜ ᱞᱮᱠᱟ? ᱮᱸᱻᱜ ᱩᱱᱠᱩ, ᱦᱟᱯᱲᱟᱢ ᱠᱚ ᱡᱟᱦᱟᱸᱭ ᱠᱚ, ᱢᱟᱱ ᱜᱩᱨᱩ ᱜᱟᱱ ᱠᱚ ᱩᱱᱠᱩ ᱫᱚᱠᱚᱼᱼ ᱰᱚᱼᱵᱚ, ᱰᱚᱵᱚᱜ ᱵᱟᱲᱟ ᱠᱮᱫ ᱜᱮ᱾
ᱦᱮᱸ
ᱟᱨ, ᱡᱟᱦᱟᱸ ᱠᱚ ᱵᱚᱞᱮ, ᱟᱸᱻᱼᱼ ᱡᱟᱦᱟᱸ ᱟᱵᱚᱣᱟᱜ ᱠᱟᱱᱟ᱾
ᱦᱮᱸ
ᱞᱟᱹᱠᱛᱤᱭᱟᱱ ᱡᱟᱦᱟᱸ ᱠᱚ ᱚᱱᱟ ᱠᱚ ᱥᱩᱫ ᱠᱚᱨᱟᱣ ᱵᱟᱲᱟ ᱠᱟᱛᱮᱜ, ᱟᱫᱚ ᱛᱟᱨᱯᱚᱨ ᱵᱟᱦᱟ ᱯᱚᱨᱚᱵᱽ ᱟᱫᱚ ᱢᱟᱱᱟᱣ ᱦᱳᱭᱮᱱ ᱜᱤ᱾
ᱟᱫᱚ ᱱᱚᱛᱮ ᱫᱚ ᱵᱟᱦᱟ ᱨᱮᱫᱚ ᱢᱟᱱᱮ ᱮᱢᱱᱤ ᱢᱮᱞᱟ ᱯᱷᱮᱞᱟ ᱫᱚ ᱵᱟᱝ ᱦᱩᱭᱩᱜ ᱜᱮᱭᱟ᱾ ᱟᱫᱚᱢ ᱥᱮᱫ ᱫᱚ ᱦᱩᱭᱩᱜᱼᱟ ᱛᱚ᱾
ᱦᱮᱸ᱾
ᱵᱟᱦᱟ ᱨᱮᱦᱚᱸ ᱦᱮᱸ ᱟᱯᱮ ᱥᱮᱫ ᱫᱚ ᱪᱮᱫ ᱞᱮᱠᱟ ᱛᱟᱦᱞᱮ?
ᱦᱮᱸ ᱜᱚᱝᱠᱮ ᱚᱱᱠᱟ ᱜᱮ ᱯᱮ ᱫᱤᱱ ᱦᱩᱭᱩᱜᱼᱟ ᱵᱟᱦᱟ ᱫᱚ᱾
ᱦᱮᱸ᱾
ᱯᱚᱨᱛᱷᱚᱢ ᱫᱤᱱ ᱫᱚ ᱦᱩᱭᱩᱜᱼᱟ ᱚᱱᱠᱟ ᱩᱢ
ᱦᱩᱸ᱾
ᱛᱟᱯᱚᱨ ᱫᱤᱱ ᱫᱚ ᱦᱩᱭᱩᱜᱼᱟ ᱵᱚᱸᱜᱟ᱾
ᱦᱚᱸ᱾
ᱦᱮᱸ ᱛᱟᱯᱚᱨ ᱫᱤᱱ ᱫᱚ ᱦᱩᱭᱩᱜᱼᱟ ᱜᱚᱢᱠᱮ ᱥᱟᱹᱨᱫᱤ ᱢᱟᱦᱟ ᱮᱠᱫᱚᱢ᱾
ᱚᱸᱻ ᱾
ᱦᱮᱸ ᱚᱱᱠᱟ ᱜᱤ ᱜᱚᱢᱠᱮ᱾ ᱦᱮᱸ ᱟᱨ ᱠᱟᱹᱴᱤᱡ ᱛᱷᱚᱲᱟ ᱥᱚᱨᱚᱨᱟᱭ ᱨᱮᱱᱟᱜ ᱚᱠᱟ ᱞᱮᱠᱟ ᱦᱩᱭ ᱵᱟᱲᱟᱜᱼᱟ?
ᱦᱩᱸ ᱥᱚᱨᱦᱟᱭ ᱦᱚᱸ ᱚᱱᱠᱟ ᱜᱤ ᱚᱸᱰᱮ ᱛᱚ ᱱᱚᱛᱮ ᱫᱚ ᱡᱮᱨᱚᱠᱚᱢ ᱡᱚᱢ ᱡᱚᱢᱟᱴ ᱦᱩᱭ ᱫᱚᱨᱠᱟᱨ ᱚᱱᱠᱟ ᱛᱚ ᱡᱚᱢ ᱡᱚᱢᱟᱴ ᱛᱚ ᱵᱟᱝ ᱦᱩᱭᱩᱜᱼᱟ ᱥᱚᱨᱦᱟᱭ ᱦᱚᱸ ᱞᱟᱦᱟ ᱛᱮᱫᱚ ᱵᱷᱟᱹᱜᱤ ᱜᱤ ᱡᱚᱢ ᱡᱚᱢᱟᱴ ᱦᱩᱭᱩᱜ ᱠᱟᱱ ᱛᱟᱦᱮᱱᱟ᱾ ᱮᱠᱫᱚᱢ ᱧᱤᱫᱟᱹ ᱜᱚᱜ ᱠᱟᱜ ᱠᱟᱱ ᱛᱟᱦᱮᱱᱟ ᱠᱚ, ᱥᱮᱛᱟᱜᱚᱜ ᱥᱮᱛᱟᱜ ᱫᱷᱟᱹᱵᱤᱡ᱾ ᱵᱷᱳᱨ ᱫᱟᱷᱹᱵᱤᱡ ᱚᱱᱠᱟ ᱛᱚ ᱟᱨ ᱡᱚᱢ ᱡᱚᱢᱟ ᱱᱮᱛᱟᱨ ᱫᱚ ᱵᱟᱝ ᱦᱩᱭᱩᱜ ᱠᱟᱱᱟ, ᱟᱫᱚ ᱚᱱᱠᱟ ᱵᱟᱹᱪᱩᱜ ᱠᱚᱣᱟ ᱨᱩ ᱢᱟᱱᱮ ᱨᱩ ᱦᱚᱸ ᱵᱟᱝ ᱠᱚ ᱥᱮᱬᱟᱭᱮᱫᱟ ᱱᱮᱛᱟᱨ ᱠᱚ ᱜᱤᱫᱽᱨᱟᱹ ᱦᱚᱸ, ᱟᱨ ᱦᱩᱸ᱾ ᱚᱱᱛᱮ ᱫᱚ ᱪᱮᱫ ᱞᱮᱠᱟ ᱟᱯᱮ ᱥᱮᱫ ᱠᱷᱚᱱ ᱦᱚ ᱪᱮᱫ ᱞᱮᱠᱟ ᱵᱷᱟᱹᱜᱤ ᱜᱮ ᱦᱩᱭᱩᱜ ᱠᱟᱱᱟ ᱥᱮ
ᱦᱮᱸ ᱜᱚᱝᱠᱮ ᱱᱚᱛᱮ ᱦᱚᱸ ᱚᱱᱠᱟ ᱜᱮ ᱡᱚᱢ ᱡᱚᱢᱟᱴ ᱜᱮ ᱦᱩᱭ ᱵᱟᱲᱟᱜ ᱛᱮ ᱱᱚᱛᱮ ᱫᱚ ᱡᱟ-ᱠᱚ ᱞᱟᱹᱭ ᱠᱟᱫᱟ ᱢᱚᱬᱮ ᱥᱤᱧ ᱢᱚᱬᱮ ᱧᱤᱫᱟᱹ᱾ ᱚᱱᱮ ᱚᱱᱠᱟ ᱜᱤ ᱢᱚᱬᱮ ᱥᱤᱧ ᱢᱚᱬᱮ ᱧᱤᱫᱟᱹ ᱮᱠᱫᱚᱢ ᱯᱩᱨᱟᱹ ᱡᱚᱢ ᱡᱚᱢᱟᱴ ᱛᱮᱜᱮ ᱦᱩᱭᱩᱜ ᱛᱮ᱾
ᱛᱷᱚᱲᱟ ᱟᱹᱭᱩᱵᱚᱜ ᱠᱟᱱᱟ ᱛᱷᱚᱲᱟ ᱾
ᱦᱮᱸ
ᱟᱞᱮ ᱥᱮᱫ ᱫᱚ ᱛᱷᱚᱲᱟ ᱢᱟᱱᱮ ᱚᱱᱟ ᱡᱚᱢ ᱡᱚᱢᱟᱴ ᱚᱱᱟ ᱨᱟᱹᱥᱠᱟᱹ ᱠᱟᱱᱟ ᱜᱤᱫᱽᱨᱟᱹ ᱯᱚᱨ ᱦᱚᱸ
ᱦᱮᱸ ᱟᱫᱚ ᱵᱟᱠᱚ ᱢᱮᱱ ᱠᱟᱫᱟ, ᱟᱵᱚᱣᱟᱜ ᱫᱚ ᱞᱟᱹᱴᱩ ᱯᱚᱨᱚᱵᱽ ᱫᱚ ᱥᱚᱨᱦᱟᱭ ᱯᱚᱨᱚᱵᱽ ᱠᱟᱱ ᱛᱟᱵᱩᱱ ᱜᱮᱭᱟ᱾ ᱦᱮᱸ ᱚᱱᱟ ᱤᱭᱟᱹ ᱛᱮᱦᱚᱸ ᱱᱚᱸᱰᱮ ᱫᱚ ᱡᱚᱢ ᱡᱚᱢᱟᱴ ᱜᱤ ᱚᱱᱟ ᱫᱚ ᱥᱚᱨᱦᱟᱭ ᱫᱚ᱾
ᱦᱩᱸ᱾
ᱛᱟᱞᱦᱮ ᱜᱚᱝᱠᱮ ᱛᱟᱞᱦᱮ ᱟᱢᱵᱚᱛᱤ ᱦᱚᱞᱟᱱᱚᱜ ᱦᱩᱭᱮᱱᱟ, ᱚᱠᱟ ᱞᱮᱠᱟ ᱯᱟᱞᱟᱣ ᱦᱩᱭᱱᱟ ᱛᱟᱦᱞᱮ?
ᱟᱢᱵᱟᱵᱚᱛᱤ ᱫᱚ ᱱᱚᱛᱮ ᱫᱚ ᱵᱟᱝ ᱠᱚ ᱯᱟᱞᱟᱣ ᱛᱮ ᱟᱞᱮ ᱥᱮᱫ ᱫᱚ ᱱᱚᱛᱮ ᱫᱚ᱾ ᱟᱯᱮ ᱥᱮᱫ ᱠᱚ ᱢᱟᱱᱟᱣ ᱛᱮ?
ᱱᱚᱛᱮ ᱦᱚᱸ ᱜᱚᱝᱠᱮ ᱩᱱᱟᱹᱜ ᱫᱚ ᱵᱟᱠᱩ ᱢᱟᱱᱟᱣ ᱛᱮ, ᱡᱟᱦᱟᱸᱭ ᱫᱚᱠᱚ ᱢᱟᱱᱟᱣ ᱜᱮᱭᱟ ᱡᱟᱦᱟᱸᱭ ᱫᱚ ᱵᱟᱠᱩ ᱢᱟᱱᱟᱣ ᱚᱱᱮ ᱚᱝᱠᱟ᱾
ᱦᱩᱸ ᱜᱚᱢᱠᱮ ᱛᱟᱦᱚᱞᱮ ᱮᱸ ᱠᱷᱮᱛ ᱥᱮᱡ ᱪᱟᱞᱟᱣ ᱦᱩᱭᱩᱜᱼᱟ ᱦᱟᱝ?
ᱦᱮᱸ ᱱᱤᱛᱚᱜ ᱫᱚ ᱠᱷᱮᱛ ᱥᱮᱡ ᱪᱟᱞᱟᱜ ᱦᱩᱭᱩᱜᱼᱟ ᱦᱟᱸᱜ, ᱧᱮᱞ ᱟᱹᱜᱩᱭ ᱦᱩᱭᱩᱜᱼᱟ ᱛᱷᱚᱲᱟ ᱫᱟᱜ ᱠᱩᱭ ᱚᱠᱟ ᱞᱮᱠᱟ ᱢᱟᱴᱷ ᱞᱚᱦᱚᱜ ᱠᱟᱱᱟ ᱥᱮ ᱵᱟᱝ?
ᱦᱚᱸᱻ ᱛᱚ ᱱᱟᱥᱛᱟ ᱵᱟᱲᱟ ᱦᱩᱭᱱᱟ?
ᱦᱮᱸ ᱱᱟᱥᱛᱟ ᱵᱟᱲᱟ ᱫᱚ ᱦᱩᱭᱩᱜᱼᱟ ᱱᱤᱛᱚᱜ, ᱦᱩᱭ ᱠᱟᱛᱮ ᱜᱤ ᱪᱟᱞᱟᱣ ᱦᱩᱭᱩᱜᱼᱟ ᱠᱷᱮᱛ ᱥᱮᱡ ᱛᱷᱚᱲᱟ ᱧᱮᱞ ᱟᱹᱜᱩᱭ ᱦᱩᱭᱩᱜᱼᱟ᱾
ᱦᱳᱭ ᱾
ᱟᱯᱷᱚᱨ ᱠᱚᱡ, ᱚᱠᱟ ᱞᱮᱠᱟ ᱞᱟᱹᱴᱩ ᱟᱠᱟᱱᱟ, ᱚᱠᱟ ᱞᱮᱠᱟ ᱵᱟᱝ, ᱦᱩᱭ ᱟᱠᱟᱱᱟ ᱾
ᱦᱚᱸᱻ ᱾
ᱫᱟᱜ ᱦᱚᱸᱛᱚ, ᱚᱠᱩᱨᱮ ᱫᱟᱜ ᱮᱫᱟ, ᱠᱷᱟᱹᱞᱤᱥ ᱨᱤᱢᱤᱞ ᱛᱮᱭ ᱨᱤᱢᱤᱞ ᱮᱫᱟ, ᱫᱟᱜ ᱦᱚᱸ, ᱵᱟᱝ ᱡᱟᱹᱲᱤᱜ ᱠᱟᱱᱟ, ᱩᱱᱟᱹᱜ ᱫᱚ ᱾
ᱚᱸᱻ ᱾
ᱛᱟᱣ ᱢᱚᱸᱡᱽ ᱧᱚᱜ, ᱫᱟᱜ ᱫᱚᱨᱠᱟᱨᱼᱟ ᱨᱚᱦᱚᱭ ᱠᱚᱨᱛᱮ, ᱜᱮᱞᱮ ᱫᱚ ᱾ ᱦᱩᱲᱩ ᱟᱫᱮ ᱜᱚᱝᱠᱮ, ᱛᱟᱦᱟᱞᱮ ᱚᱲᱟᱜ ᱠᱚᱨᱮ ᱫᱚ, ᱪᱮᱫ ᱵᱟᱝ ᱨᱚᱦᱚᱭ ᱜᱟᱱᱚᱜᱼᱟ, ᱵᱟᱝ?
ᱚᱲᱟᱜ ᱠᱚᱨᱮ ᱫᱚ, ᱦᱮᱸ ᱨᱚᱦᱚᱭ ᱫᱚ ᱨᱚᱦᱚᱭ ᱜᱮ, ᱦᱚᱛᱚ ᱠᱟᱱᱴᱷᱟᱲ ᱫᱟᱨᱮ ᱢᱟ, ᱢᱮᱱᱟᱜ ᱜᱮ ᱾ ᱟᱨ ᱤᱭᱟᱹ ᱠᱚ, ᱠᱷᱟᱰᱟ ᱟᱲᱟᱜ ᱠᱚ, ᱟᱨᱟᱜ ᱠᱷᱟᱰᱟ
ᱢᱟᱱᱮ, ᱥᱚᱵᱽᱡᱤ, ᱥᱚᱵᱽᱡᱤ ᱠᱚ ᱫᱟᱨᱚᱭ ᱵᱟᱭ ᱜᱟᱱᱚᱜᱼᱟ ᱾
ᱥᱚᱵᱽᱡᱤ ᱠᱚᱫᱚ, ᱨᱚᱦᱚᱭ ᱦᱩᱭᱩᱜᱼᱟ, ᱨᱚᱦᱚᱭ ᱦᱩᱭᱩᱜᱼᱟ ᱾
ᱦᱚᱻᱩᱪ
ᱦᱼᱚᱻᱢᱯ ᱟᱫᱚ, ᱪᱮᱫ ᱞᱮᱠᱟ ᱵᱩᱡᱷᱟᱹᱜ ᱠᱟᱱᱟ, ᱡᱮ, ᱟᱵᱚ ᱥᱟᱱᱛᱟᱲ ᱥᱚᱢᱟᱡᱽ ᱠᱚ, ᱞᱟᱦᱟ ᱤᱫᱤᱜ ᱠᱟᱱ ᱛᱟᱵᱚᱱᱟ ᱾ ᱢᱟᱱᱮ, ᱮᱰᱩ ᱠᱮᱥᱚᱱ ᱥᱮ ᱪᱮᱫ ᱞᱮᱠᱟᱢ ᱪᱮᱫ ᱞᱮᱠᱟᱢ ᱧᱮᱞ ᱮᱫᱟ, ᱟᱢ ᱚᱱᱟ, ᱞᱟᱹᱭᱢᱮ ᱾
ᱟᱫᱚ ᱟᱨ ᱜᱚᱝᱠᱮ, ᱟᱹᱞᱤᱧ ᱫᱚ ᱚᱠᱟ, ᱞᱮᱠᱟ ᱞᱤᱧ ᱞᱟᱹᱭᱟ? ᱱᱚᱣᱟ ᱫᱚ ᱥᱟᱱᱛᱟᱞ ᱥᱚᱢᱟᱡᱽ ᱫᱚ, ᱡᱟ ᱱᱤᱛᱚᱜ ᱜᱚᱝᱠᱮ, ᱡᱟ ᱧᱮᱞ ᱧᱟᱢᱚᱼᱜ ᱠᱟᱱ ᱛᱟᱵᱚᱱᱟ ᱾ ᱥ-ᱤ-ᱭᱟᱹ-ᱜ ᱡᱟᱜ ᱢᱳᱵᱟᱭᱤᱞ ᱠᱚᱨᱮ, ᱡᱟᱦᱟᱸ ᱧᱮᱞᱚᱜ ᱠᱟᱱ ᱛᱟᱵᱚᱱᱟ, ᱟᱫᱚ ᱥᱟᱱᱛᱟᱲᱹ ᱥᱚᱢᱟᱡᱽ ᱦᱚᱸ, ᱪᱤᱠᱟᱹ ᱵᱚᱱ ᱞᱟᱦᱟ ᱤᱫᱤᱭᱟ ᱾ ᱛᱟᱭᱱᱚᱢ ᱥᱮᱫ ᱨᱮᱜᱮ, ᱵᱚᱱ ᱛᱟᱦᱮᱸᱱ ᱠᱟᱱᱟ ᱾ ᱦᱮᱞᱳ ᱾
ᱦᱩᱸᱝ, ᱦᱩᱸᱮᱸ ᱚᱱᱟ ᱜᱮ ᱟᱫᱚ, ᱞᱟᱦᱟᱸ ᱠᱷᱚᱡ ᱫᱚ, ᱚᱱᱮᱠᱴᱟᱤ ᱠᱤ ᱢᱟᱱᱮ, ᱞᱟᱦᱟ ᱛᱮᱫ ᱡᱮ ᱨᱚᱠᱚᱢ ᱛᱟᱦᱮᱸ ᱠᱟᱱᱟ, ᱚᱱᱟ ᱠᱚᱫᱚ ᱛᱷᱚᱲᱟ ᱞᱟᱦᱟ, ᱦᱩᱭ ᱟᱭᱤ ᱠᱟᱱᱟ, ᱦᱩᱸᱻ᱾
ᱟᱹᱞᱤᱧ ᱢᱟ ᱜᱚᱝᱠᱮ, ᱞᱟᱦᱟᱸ ᱠᱷᱚᱡ ᱦᱚᱸ ᱛᱷᱚᱲᱟ ᱞᱟᱦᱟ ᱠᱷᱚᱱ ᱦᱚᱸ ᱵᱟᱞᱤᱧ ᱧᱮᱞᱮᱫ ᱠᱟᱱ ᱪᱚ ᱮᱱᱠᱷᱟᱱ ᱛᱟᱭᱱᱚᱢ ᱥᱮᱫ ᱵᱚᱱ ᱯᱷᱮᱰᱚᱜ ᱠᱟᱱ, ᱚᱱᱠᱟ ᱞᱤᱧ ᱧᱮᱞ ᱵᱟᱲᱟᱭᱮᱫᱟ, ᱟᱵᱚ ᱡᱟ, ᱥᱟᱱᱛᱟᱲ ᱥᱚᱢᱟᱡᱽ ᱤᱛᱚᱜ ᱡᱟ ᱾ ᱯᱚᱨᱤᱥᱛᱷᱤᱛᱤ ᱨᱮ ᱢᱮᱱᱟᱜ ᱵᱚᱱᱟ, ᱜᱚᱢᱠᱮ ᱟᱹᱞᱤᱧ ᱦᱚᱸ, ᱪᱮᱫ ᱞᱤᱧ ᱞᱟᱹᱭᱟ, ᱵᱩᱡ ᱮᱫᱟᱢ ᱛᱚ ᱾
ᱩᱸᱻᱮᱸ ᱾
ᱦᱩᱸ, ᱱᱮᱛᱟᱨ ᱢᱟ ᱡᱟᱶᱟᱭ, ᱱᱟᱭᱤᱴ ᱯᱨᱳᱜᱨᱟᱢ ᱠᱚᱠᱚ, ᱫᱚᱦᱚ ᱭᱮᱫᱟ ᱟᱵᱚ ᱥᱟᱱᱛᱟᱞ ᱥᱚᱢᱟᱡᱽ ᱡᱟ ᱠᱚ, ᱠᱚᱨᱟᱣ ᱵᱟᱲᱟᱭᱟ ᱛᱚ ᱟᱫᱚ, ᱪᱤᱠᱟᱹ ᱵᱚᱱ ᱞᱟᱦᱟ ᱤᱫᱤᱭᱟ ᱾
ᱦᱳᱭ ᱚᱱᱟ ᱜᱮ ᱚᱱᱮ, ᱚᱱᱟᱠᱤ ᱛᱷᱚᱲᱟ ᱦᱚᱲ, ᱯᱷᱮᱥᱵᱩᱠ ᱤᱭᱩᱴᱩᱵᱽ ᱠᱚᱨᱮ ᱦᱚᱸᱠᱚ, ᱟᱲᱟᱜ ᱮᱫᱟ, ᱟᱫᱚ ᱱᱤᱭᱟᱹ ᱫᱚ, ᱢᱤᱫᱴᱮᱱ ᱟᱣᱩᱴᱚᱜ ᱠᱟᱱᱟ ᱥᱮ ᱾ ᱟᱸᱵᱚᱹᱣᱟᱜ ᱡᱟᱦᱟᱸ ᱠᱟᱞᱪᱟᱨ ᱢᱟᱱᱮ, ᱡᱟᱦᱟᱸ ᱟᱵᱚ ᱡᱮ ᱨᱚᱠᱚᱢ ᱠᱚ, ᱤᱭᱟᱹ ᱵᱟᱲᱟᱭᱮᱫᱟ ᱾ ᱚᱱᱠᱟ ᱛᱚ, ᱠᱚᱨᱟᱣ ᱩᱪᱤᱛ ᱫᱚ, ᱵᱟᱝ ᱠᱟᱱᱟ ᱾ ᱞᱚᱥᱚᱫ ᱨᱮ ᱾ ᱮᱱᱮᱡ ᱠᱟᱱᱟ ᱠᱚ, ᱠᱚᱢ ᱠᱚᱢ ᱜᱤᱫᱽ ᱜᱤᱫᱽᱨᱟᱹ ᱟ. ᱣᱲᱤᱜᱤ ᱵᱷᱤᱰᱳ ᱠᱚᱠᱚ, ᱵᱮᱱᱟᱣ ᱮᱫᱟ, ᱛᱷᱚᱹᱲᱟ ᱾ ᱢᱚᱡᱽ ᱵᱟᱝ, ᱚᱱᱟ ᱠᱚᱦᱚᱸᱭ ᱫᱤᱠᱩ ᱠᱚ ᱧᱮᱞ ᱮᱫᱟ, ᱯᱷᱮᱥᱵᱩᱠ ᱤᱭᱩᱴᱩᱵ ᱠᱚᱨᱮ, ᱱᱩᱠᱩ ᱫᱚ ᱱᱚᱝᱠᱟ ᱾
ᱟᱫᱚ, ᱚᱱᱟ ᱠᱚᱨᱮ ᱜᱮᱢᱟ, ᱟᱵᱚ ᱵᱚᱱ ᱛᱟᱭᱱᱚᱢ ᱵᱟᱲᱟᱭ ᱠᱟᱱᱟ ᱾
ᱦᱳᱭ ᱾
ᱡᱟᱦᱟᱸ ᱠᱚᱨᱮ ᱜᱤ ᱯᱟᱛᱟ ᱪᱷᱟᱛᱟ ᱦᱩᱭᱩᱼᱜ ᱠᱟᱱᱟ, ᱚᱱᱟ ᱠᱚᱨᱮ ᱜᱮ, ‌ ᱦᱟᱺᱰᱤ ᱟᱨ ᱦᱟᱺᱰᱤ ᱧᱩ ᱠᱟᱛᱮᱫ, ᱵᱚᱱ ᱜᱤᱛᱤᱡ ᱵᱟᱲᱟᱭ ᱠᱟᱱᱟ ᱜᱚᱝᱠᱮ ᱾ ᱚᱠᱟ ᱨᱮ ᱵᱚᱱ ᱞᱟᱦᱟᱜᱼᱟ ᱾ ᱦᱳᱭ ᱥᱮ, ᱚᱱᱟ ᱠᱚ ᱛᱷᱚᱲᱟ, ᱡᱟᱹᱥᱛᱤ ᱧᱚᱜ ᱵᱚᱱ ᱠᱚᱢ ᱞᱮᱠᱷᱟᱱ ᱫᱚ ᱵᱟᱛᱟᱨᱚᱜ ᱛᱟᱵᱚᱱᱟ, ᱟᱨᱚ ᱡᱟᱦᱟᱸ ᱪᱮᱛᱟᱱ ᱥᱮᱫ ᱵᱚᱱ ᱞᱟᱦᱟ ᱫᱟᱲᱮᱭᱟᱜᱼᱟ, ᱟᱨᱚ
ᱦᱩᱸ ᱚᱱᱟᱹ ᱜᱮ᱾ ᱱᱤᱭᱟᱹᱛᱮ ᱡᱩᱫᱤ ᱴᱷᱤᱠ ᱞᱮᱱᱹᱠᱟᱱᱜ ᱜᱮ ᱧᱩ ᱧᱩ ᱡᱟᱦᱟᱸ ᱧᱩ ᱵᱩᱞᱚᱜ ᱠᱟᱱᱟ ᱠᱚ ᱵᱷᱤᱸᱫᱟᱹᱲᱚᱜ ᱠᱟᱱᱟ ᱠᱚᱸ ᱚᱱᱟᱹ ᱧᱩ ᱛᱮᱜ ᱜᱮ ᱛᱷᱚᱲᱟ ᱪᱷᱤᱠᱚᱼᱜ ᱠᱷᱟᱱᱡ ᱫᱚ ᱪᱤᱠᱟᱹ ᱫᱟᱹᱲᱮᱭᱟᱜᱼᱟᱹ ᱟᱨ ᱦᱩᱸ ᱟᱨ ᱱᱟᱭᱤᱴ ᱯᱨᱳᱜᱨᱟᱢ ᱠᱚᱦᱚᱸ ᱛᱷᱚᱹᱲᱟ ᱚᱱᱮ ᱚᱝᱠᱟ ᱵᱟᱝ ᱦᱩᱭ ᱞᱮᱱᱹᱠᱷᱟᱱ ᱛᱚᱲ ᱢᱚᱸᱡ ᱥᱚᱵᱷᱚ ᱵᱷᱟᱵᱮ ᱡᱩᱫᱤ ᱦᱩᱭ ᱞᱮᱱᱹᱠᱷᱟᱱ ᱛᱮ ᱵᱟᱹᱛᱟᱨᱚᱜᱼᱟ᱾
ᱚ ᱟᱨ ᱫᱤᱠᱩ ᱠᱚᱢᱟ ᱚᱱᱟ ᱠᱚᱸᱜᱮ ᱧᱮᱞ ᱛᱮᱢᱟ ᱩᱱᱠᱩ ᱢᱟᱠᱚᱸ ᱨᱟᱹᱥᱠᱟᱹᱠᱚ ᱟᱹᱭᱠᱟᱹᱣ᱾ ᱟᱹᱫᱤᱵᱟᱹᱥᱤ ᱫᱚᱠᱚ ᱱᱚᱝ ᱠᱟᱱ ᱜᱮᱭᱟ ᱦᱟᱱᱠ ᱜᱮᱭᱟ ᱠᱚ ᱦᱩ᱾ ᱟᱫᱚᱸ ᱚᱱᱟ ᱠᱚ ᱡᱟᱹᱴᱤ ᱠᱟᱹᱴᱤᱡ ᱵᱩᱱ ᱵᱩᱡᱷᱟᱹᱣ ᱟᱛᱮ ᱞᱮ ᱞᱮᱸᱠᱷᱟᱡ ᱫᱚ ᱟᱹᱰᱤ ᱢᱚᱡ ᱜᱮ ᱵᱟᱹᱛᱟᱨᱚᱜᱼᱟ ᱮᱠᱫᱚᱢ᱾
ᱦᱩᱸ᱾
ᱟᱫᱚ ᱪᱤᱠᱟᱹᱜ ᱠᱟᱱᱟ ᱦᱟᱸᱜ ᱛᱚᱵᱮ ᱚᱞᱪᱤᱠᱤ ᱠᱚᱫᱚ ᱵᱟᱲᱟᱭ ᱢᱮᱱᱟᱜ ᱜᱮᱭᱟ ᱵᱟᱝ?
ᱵᱟᱝ ᱜᱚᱝᱠᱮ ᱚᱞᱪᱤᱠᱤ ᱠᱚ ᱫᱚ ᱩᱱᱟᱹᱜ ᱴᱟ ᱫᱚ ᱵᱟᱲᱟᱭ ᱵᱟᱹᱱᱩᱜ ᱠᱟᱫᱟ᱾
ᱚ᱾
ᱟᱵᱮᱱ ᱫᱚ ᱛᱟᱦᱞᱮ ᱵᱟᱲᱟᱭ ᱜᱮᱭᱟ ᱵᱤᱱ ᱛᱟᱦᱞᱮ ᱚᱞ ᱪᱤᱠᱤ ᱠᱚᱫᱚ?
ᱦᱩᱸ ᱚᱞᱪᱤᱠᱤ ᱫᱚ ᱵᱟᱲᱟᱭ ᱢᱮᱱᱟᱜ ᱜᱮᱭᱟ ᱵᱟᱲᱟᱭ ᱫᱚ ᱦᱚ ᱦᱩᱭ ᱠᱟᱱᱟ ᱠᱚᱣᱟᱜ ᱦᱚᱲᱟᱜ ᱫᱤᱠ ᱞᱤᱯᱤ ᱠᱟᱱᱟ ᱛᱚ᱾
ᱦᱚᱲᱟᱜ ᱦᱮᱸ ᱦᱚᱲᱟᱜ ᱞᱤᱯᱤ ᱫᱚ ᱱᱚᱣᱟ ᱫᱚ ᱥᱮᱬᱟ ᱫᱚ ᱦᱩᱭᱩᱜ ᱜᱮᱭᱟ ᱦᱩᱸ᱾
ᱟᱨ ᱫᱚᱢᱮ ᱛᱚ ᱵᱟᱝ ᱠᱚᱴᱷᱤ ᱱᱟᱛᱚ ᱞᱯᱤ ᱥᱮᱬᱟ ᱦᱚᱸ ᱟᱵᱚ ᱚᱞ ᱪᱤ ᱮᱠᱫᱚᱢ ᱟᱥᱟᱱ ᱜᱮᱭᱟ ᱢᱟᱱᱮ ᱵᱮᱥᱤ ᱢᱟᱱᱮ ᱫᱚᱢᱮ ᱫᱤᱢᱟᱠ ᱞᱟᱜᱟᱣ ᱨᱮᱱᱟᱜ ᱦᱚᱸ ᱫᱚᱨ ᱠᱟᱨ ᱵᱟᱹᱪᱩᱜᱼᱟ ᱟᱫᱚ ᱩᱱᱟᱹᱜ ᱩᱱᱟᱹᱜ ᱥᱚᱦᱚᱡ ᱜᱮᱭᱟ ᱦᱮᱸ᱾
ᱦᱩᱸ᱾ ᱟᱫᱚ ᱜᱚᱝᱠᱮ ᱚᱱᱟ ᱫᱚ ᱟᱫᱚ ᱠᱟᱹᱞᱪᱟᱨ ᱫᱚ ᱵᱟᱹᱱᱩᱜ ᱠᱟᱫᱟ ᱚᱱᱟ ᱤᱭᱟᱹ ᱛᱮ ᱫᱚ ᱟᱹᱞᱤᱧ ᱫᱚ ᱩᱱᱟᱹᱜ ᱫᱚ ᱵᱟᱹᱞᱤᱧ ᱵᱟᱲᱟᱭ ᱠᱟᱫᱟ ᱚᱞ ᱪᱤᱠᱤ ᱱᱟᱜ ᱫᱚ᱾ ᱟᱫᱚ ᱟᱥᱛᱮ ᱟᱥᱛᱮ ᱥᱮᱬᱟᱭ ᱦᱩᱭᱩᱜᱼᱟ ᱦᱟᱸᱜ ᱮᱨᱯᱚᱨ ᱫᱚ ᱟᱵᱚᱣᱟᱜ ᱟᱵᱚᱣᱟᱜ ᱦᱮᱸ ᱟᱵᱚᱣᱟᱜ ᱥᱟᱱᱛᱟᱞᱤ ᱞᱤᱯᱤ ᱫᱚ ᱵᱟᱹᱜᱤ ᱞᱮᱠᱟ ᱫᱚ ᱵᱟᱝ ᱦᱩᱭᱩᱜᱼᱟ ᱛᱚ᱾
ᱦᱳᱭ ᱦᱳᱭ᱾
ᱦᱩᱸ᱾
ᱟᱵᱚᱣᱟᱜ ᱡᱟᱹᱛᱤ ᱟᱵᱚᱣᱟᱜ ᱫᱷᱚᱨᱚᱢ ᱫᱚ ᱚᱱᱟ ᱫᱚ ᱢᱟᱱᱟᱣ ᱵᱟᱛᱟᱣ ᱜᱮ ᱦᱩᱭᱩᱜ ᱛᱟᱵᱚ ᱱᱟ ᱟᱵᱚ ᱫᱚ᱾
ᱦᱩᱸ ᱦᱩᱸ᱾ ᱦᱩᱸ ᱡᱟᱞᱫᱤᱢ ᱥᱮᱬᱟᱭᱟ ᱚᱱᱟ ᱠᱷᱟᱞᱤ ᱢᱤᱫ ᱫᱷᱟᱣ ᱧᱮᱞ ᱧᱮᱞ ᱢᱤᱫ ᱵᱟᱨ ᱫᱚᱢ ᱧᱮᱞᱟᱢ ᱵᱟᱝ ᱡᱚᱞᱫᱤᱢ ᱥᱮᱬᱟᱭᱟ ᱤᱭᱟᱹ ᱛᱚ ᱚᱱᱟ ᱟᱠᱟᱨ ᱚᱠᱟᱨ ᱛᱚ ᱵᱟᱹᱪᱩᱜᱼᱟ᱾ ᱦᱮᱸ ᱠᱷᱟᱹᱞᱤ ᱠᱷᱟᱹᱞᱤ ᱚᱠᱷᱚᱨ ᱵᱟᱹᱭᱥ
ᱚᱠᱷᱚᱨ ᱵᱟᱹᱭ ᱥᱟᱹᱣ ᱤᱫᱤ ᱠᱚ ᱦᱩᱭᱩᱜᱼᱟ ᱠᱷᱟᱹᱞᱤ ᱚᱠᱷᱚᱨ ᱛᱷᱚᱲᱟ ᱚᱢᱠᱷᱚᱥᱛᱚ ᱠᱚ ᱦᱩᱭᱩᱜᱼᱟ᱾
ᱦᱮᱸ ᱧᱮᱞ ᱧᱮᱞ ᱴᱷᱤᱠ ᱞᱚᱠᱠᱷᱚ ᱠᱷᱚᱡ ᱜᱮ ᱵᱟᱥ᱾
ᱠᱚ ᱦᱩᱭᱩᱜᱼᱟ᱾ ᱚᱱᱛᱮ ᱫᱚ ᱛᱟᱦᱞᱮ ᱜᱚᱝᱠᱮ ᱢᱮᱱ ᱫᱟᱵᱮᱱ ᱠᱷᱮᱛ ᱠᱚᱫᱚ ᱵᱟᱹᱱᱩᱜ ᱠᱟᱫᱟ
ᱠᱷᱮᱛ ᱠᱚᱫᱚ ᱢᱮᱱᱟᱜᱼᱟ ᱟᱞᱮ ᱫᱚ ᱵᱟᱞᱮ ᱫᱚᱦᱚᱭ ᱫᱟᱜ ᱪᱟᱥ ᱠᱚᱫᱚ᱾
ᱚ᱾
ᱢᱮᱱᱟᱜᱼᱟ ᱟᱨᱚ ᱢᱮᱱᱟᱜ ᱠᱚᱣᱟ ᱩᱱᱠᱩ ᱠᱚ ᱪᱟᱥ ᱠᱚ ᱠᱚ ᱫᱚᱦᱚ ᱵᱟᱲᱟᱭᱟ᱾ ᱢᱮᱱᱟᱜ ᱠᱚᱣᱟ ᱟᱨᱚ,
ᱟᱹᱞᱤᱧ ᱦᱚ ᱞᱤᱧ ᱪᱟᱞᱟᱜᱼᱟ ᱦᱟᱸᱜ ᱱᱤᱛᱚᱜ ᱠᱷᱮᱛ ᱥᱮᱫ ᱧᱮᱞ ᱞᱟᱹᱜᱤᱫ᱾
ᱦᱩᱸ
ᱚᱠᱟ ᱞᱮᱠᱟ ᱫᱟᱜᱽ ᱡᱟᱹᱯᱩᱫ ᱠᱟᱫᱟᱭ, ᱦᱩᱸ ᱟᱯᱷᱚᱨ ᱯᱷᱚᱨ ᱠᱚᱭ ᱛᱚ ᱧᱮᱞ ᱦᱩᱭᱩᱜᱼᱟ᱾
ᱦᱳᱭ ᱦᱳᱭ ᱵᱟᱠᱷᱟᱭ ᱫᱚ ᱦᱟᱸᱜ ᱢᱟᱡᱷᱮ ᱢᱟᱡᱷᱮ ᱚᱱᱛᱮ, ᱚᱱᱟ ᱦᱚᱸ ᱡᱚᱨᱩᱨᱤ ᱠᱟᱱᱟ ᱟᱞᱮ ᱥᱮᱫ ᱫᱚ ᱱᱚᱛᱮ ᱡᱚᱠᱷᱚᱱ ᱪᱟᱥ ᱞᱮ ᱫᱚᱦᱚ ᱵᱟᱲᱟᱭᱮᱫ ᱛᱟᱦᱮᱱᱟ ᱵᱟᱝ ᱟᱫᱚ, ᱟᱫᱚ ᱢᱟᱡᱷᱮ ᱢᱟᱡᱷᱮ ᱫᱤᱥᱟᱹᱭ ᱦᱤᱡᱩᱜᱼᱟ ᱡᱮ ᱰᱟᱹᱝᱨᱤ ᱠᱚᱫᱚ ᱵᱟᱝ ᱠᱚ ᱵᱚᱞᱚᱭ ᱱᱟ ᱛᱚ ᱢᱮᱨᱚᱢ ᱠᱚ ᱵᱟᱝ ᱠᱚ ᱵᱚᱞᱚᱭ ᱱᱟ ᱛᱚ,
ᱦᱩᱸ ᱩᱱᱠᱩ ᱜᱮ,
ᱩᱱᱠᱚ ᱠᱚᱫᱚ ᱟᱛᱤᱧ ᱞᱟᱜᱤᱫ ᱚᱱᱟ ᱠᱚ ᱜᱮ, ᱧᱮᱞ ᱦᱩᱭᱩᱜᱼᱟ ᱵᱟᱠᱟᱱ ᱢᱤᱫ ᱫᱷᱟᱣ ᱢᱟ ᱵᱟᱠᱷᱟᱱ ᱰᱟᱹᱟᱝᱨᱤ ᱠᱚ ᱵᱚᱞᱚ ᱟᱠᱟᱱᱟ ᱮᱠᱫᱚᱢ ᱯᱩᱨᱟᱹ ᱠᱚ ᱡᱚᱢ ᱠᱟᱜ ᱠᱟᱱᱟ ᱦᱩᱲᱩ,
ᱦᱮᱸ ᱟᱫᱚ ᱚᱱᱟ ᱜᱮ ᱧᱮᱞ ᱦᱩᱭᱩᱜᱼᱟ ᱱᱤᱛᱚᱜ ᱫᱚ ᱰᱟᱝᱨᱤ ᱟᱲᱟᱜ ᱠᱚ ᱠᱟᱱᱟ ᱡᱷᱚᱛᱚ ᱜᱮ,
ᱥᱮᱵᱟ ᱜᱚᱝᱠᱮ ᱚᱠᱛᱚ ᱢᱟ ᱦᱩᱭ ᱦᱮᱜ ᱦᱩᱭᱮᱱ ᱦᱮᱸ
ᱦᱮᱸ ᱦᱮᱸ ᱚᱠᱛᱚ ᱦᱮᱜ ᱦᱩᱭᱱᱟ ᱱᱤᱛᱚᱜ ᱫᱚ ᱪᱟᱞᱟᱜ ᱦᱩᱭᱩᱜᱼᱟ᱾
ᱦᱮᱸ ᱞᱟᱦᱟᱨᱮ ᱟᱞᱚᱯᱮ ᱞᱟᱦᱟ ᱨᱮᱜᱮ ᱠᱟᱴᱟᱣ ᱯᱮ ᱢᱮᱱ ᱫᱟ ᱠᱚ ᱥᱮ ᱪᱮᱫ,
ᱦᱩᱸ
ᱪᱚᱞᱚ ᱟᱨᱚ ᱦᱟᱸᱜ ᱨᱚᱯᱚᱲ ᱦᱩᱭᱩᱜ-ᱟ ᱦᱟᱸᱜ᱾